ᱦᱮᱸ ᱱᱚᱱᱚᱛᱮ ᱨᱮ ᱫᱚᱢᱮ ᱦᱟᱸᱜ ᱡᱟᱦᱱᱟᱜ ᱥᱟᱹᱲ ᱠᱚᱢ ᱟᱸᱡᱚᱢᱮᱜᱼᱟ?
ᱵᱟ ᱵᱟᱹᱧ ᱟᱸᱡᱚᱢᱮᱫ ᱠᱟᱱᱟ ᱟᱨ ᱤᱧ ᱱᱚᱛᱮ ᱥᱮᱫ ᱠᱷᱚᱡ ᱤᱧ ᱥᱮᱫ ᱠᱷᱚᱡ?
ᱵᱟᱝ ᱚᱱᱠᱟ ᱫᱚ ᱵᱟᱹᱧ ᱟᱸᱡᱚᱢ ᱮᱫᱟ᱾
ᱚ ᱟᱪᱪᱟ᱾
ᱫᱟᱨᱮ ᱠᱚᱠᱚ ᱢᱟᱜ ᱮᱫᱟ ᱟᱫᱚ ᱛᱟᱦᱚᱞᱮ ᱚᱱᱟᱜᱮ ᱞᱟᱹᱭᱫᱟᱹᱧ ᱯᱟᱞᱮᱱ ᱟᱸᱡᱚᱢ ᱦᱤᱡᱩᱜ ᱠᱟᱱ᱾
ᱦᱮᱸ ᱟᱨ ᱱᱚᱛᱮ ᱦᱚᱸ ᱦᱚᱦᱚᱭᱟᱜ ᱠᱟᱱᱟᱭ ᱛᱮᱤᱦᱤᱧ ᱫᱚ ᱦᱟᱱᱮ ᱨᱤᱢᱤᱞᱼᱨᱤᱢᱤᱞ ᱟᱠᱟᱫᱟᱭ ᱵᱟᱭ ᱥᱤᱛᱩᱝ ᱫᱟᱭ᱾ ᱫᱚᱦᱚᱭ ᱠᱚ ᱟᱸᱡᱚᱢᱚᱜ ᱠᱟᱱᱟ ᱥᱮ ᱪᱮᱫ?
ᱦᱳᱭ ᱟᱨ ᱫᱟᱜ ᱮᱫ ᱫᱚᱢᱮ ᱫᱟᱜ ᱮᱫᱟᱭ ᱟᱨ ᱚᱱᱟ ᱴᱤᱯᱤᱠ-ᱴᱟᱯᱟᱠ ᱫᱟᱜ ᱡᱚᱨᱚᱜ ᱠᱟᱱᱟ ᱚᱱᱟ ᱠᱚ ᱥᱟᱰᱮᱢ ᱟᱸᱡᱚᱢ ᱮᱫᱟ᱾
ᱵᱟᱹᱧ ᱟᱸᱡᱚᱢ ᱮᱫᱟ ᱚᱱᱟ ᱠᱚᱫᱚ᱾
ᱫᱚᱢᱮ? ᱦᱮᱸ ᱥᱮᱛᱟᱜ ᱠᱷᱚᱱ᱾ ᱚᱱᱮ ᱥᱮᱛᱟᱜ ᱯᱩᱨᱟᱹ ᱵᱷᱳᱟᱹ ᱫᱷᱟᱹᱨᱤᱡ ᱮ ᱫᱟᱜ ᱟᱠᱟᱫᱟ ᱟᱨᱚ ᱠᱟᱹᱴᱤᱡ ᱚᱱᱮ ᱥᱟᱛᱴᱟ- ᱟᱴᱴᱟ ᱫᱟᱹᱨᱤᱡ ᱠᱟᱹᱴᱤᱡ ᱯᱷᱟᱸᱠᱟ ᱛᱟᱦᱮᱸ ᱠᱟᱱᱟ᱾ ᱠᱟᱱᱟ ᱟᱨ ᱱᱚᱜ ᱚᱚᱭ ᱥᱟᱲᱮ ᱟᱴᱴᱟ ᱥᱮᱫ ᱠᱷᱚᱱ ᱫᱷᱩᱨᱟᱹᱣ ᱟᱠᱟᱱᱟ᱾
ᱚ ᱦᱮᱸᱛᱚ᱾ ᱱᱚᱛᱮ ᱟᱞᱮ ᱥᱮᱫ ᱫᱚ ᱛᱮᱦᱤᱧ ᱫᱚ ᱟᱹᱣᱨᱨᱤ ᱫᱟᱜᱟᱭ ᱦᱟᱸᱜ ᱦᱟᱯᱮ᱾
ᱫᱟᱜ ᱛᱮᱜᱮ ᱛᱚ ᱡᱷᱟᱢᱮᱞᱟ ᱪᱟᱵᱟᱭᱮᱫᱟᱭ ᱠᱟᱹᱢᱤ ᱜᱮ ᱵᱟᱝ ᱜᱟᱱᱚᱜ ᱠᱟᱱᱟ ᱚᱲᱟᱜ ᱠᱷᱚᱱ ᱩᱰᱩᱝ ᱦᱚᱸ ᱵᱟᱝ ᱜᱟᱱᱚᱜ ᱠᱟᱱᱟ᱾
ᱦᱮᱸ!
ᱟᱫᱚ ᱚᱲᱟᱜ ᱨᱮᱠᱚ ᱞᱟᱹᱭᱮᱫ ᱛᱟᱞᱮᱭᱟ ᱟᱞᱮ ᱫᱚᱠᱚ ᱵᱩᱨᱩ ᱵᱚᱸᱜᱟ ᱥᱩᱨᱩᱜ ᱠᱟᱱᱟ ᱛᱚ ᱚᱱᱟ ᱛᱮ ᱫᱟᱜ ᱮ ᱟᱭ᱾
ᱦᱮᱸ ᱚᱱᱟ ᱛᱮᱜᱮᱭ ᱫᱟᱜ ᱮᱫ ᱠᱟᱱᱟᱭ ᱟᱫᱚ ᱵᱮᱥᱤ ᱫᱮᱨᱤ ᱫᱚ ᱵᱟᱹᱱᱩᱜᱼᱟ, ᱛᱚ! ᱢᱟᱺᱡᱷᱮ ᱨᱮ ᱟᱨ ᱵᱟᱨ ᱫᱤᱱ ᱥᱮ ᱯᱮ ᱫᱤᱱ ᱦᱮᱱᱟᱜᱼᱟ᱾
ᱟᱫᱚ ᱢᱤᱫ ᱫᱤᱱᱜᱤ ᱛᱮᱦᱧᱮ ᱛᱚ ᱵᱨᱤᱦᱚᱥᱯᱚᱛᱤᱵᱟᱨ ᱜᱟᱯᱟ ᱥᱩᱠᱨᱚᱵᱟᱨ
ᱦᱮᱸ ᱛᱟᱦᱞᱮ ᱢᱮᱭᱟᱝ ᱦᱮ
ᱢᱮᱭᱟᱝ ᱠᱚ ᱯᱩᱡᱟᱹᱭᱮᱫᱟ ᱮᱸᱫᱽᱨᱟᱭ ᱠᱚ ᱧᱮᱞᱟ ᱦᱟᱸᱜ᱾
ᱚᱻ
ᱟᱫᱚ ᱚᱱᱟᱛᱮᱜᱮ ᱦᱟᱸᱜ ᱠᱷᱟᱱ ᱫᱟᱜ ᱮ ᱫᱟᱭ ᱪᱤᱠᱟᱹᱭ ᱫᱟ ᱪᱮᱫ ᱠᱷᱟᱹᱛᱤᱨ ᱮ ᱫᱟᱜ ᱮᱟᱱᱟ ᱚᱱᱟᱠᱚ ᱞᱟᱹᱭ ᱨᱮᱭᱟᱜ ᱠᱟᱱᱟ᱾
ᱦᱮᱸ ᱟᱫᱚ ᱚᱱᱟᱜᱮ ᱱᱤᱛᱚᱜ ᱫᱚ ᱥᱟᱢᱟᱝ ᱨᱮ ᱢᱮᱱᱟᱜ ᱟᱥᱮ ᱟᱫᱚ ᱫᱟᱜ ᱦᱚᱭ ᱫᱟᱜᱽ ᱛᱟᱦᱮᱸᱜ ᱜᱮ ᱞᱟᱦᱟ ᱥᱮᱨᱢᱟ ᱠᱚᱨᱮ ᱟᱫᱚ ᱚᱱᱟ ᱫᱟᱹ ᱛᱮᱠᱚ ᱞᱟᱹᱭᱫᱟ ᱚᱱᱟ ᱧᱩᱛᱩᱢ ᱛᱮᱜᱮ ᱫᱟᱜ ᱮᱟᱭ ᱡᱟᱹᱱᱤᱡ
ᱦᱮᱸ ᱦᱮᱸ᱾ ᱟᱞᱮᱦᱚᱸ ᱢᱟᱢᱟ ᱟᱭᱳ ᱞᱟᱹᱭᱮᱫ ᱛᱟᱞᱮᱭᱟ ᱞᱟᱹᱭᱟᱭ ᱤᱭᱟᱹ ᱯᱟᱲᱟᱜᱷᱟᱴ ᱨᱮ ᱦᱟᱸᱜ ᱟᱹᱰᱤ ᱪᱮᱨᱦᱟ ᱞᱚᱥᱚᱫ ᱨᱮᱠᱚ ᱮᱱᱮᱡᱼᱟ᱾ ᱚᱱᱟ ᱞᱟᱹᱜᱤᱫ ᱛᱮ ᱫᱟᱜ ᱟᱠᱚ ᱠᱟᱱᱟᱭ᱾
ᱦᱮᱸ ᱮᱱᱮᱡ ᱫᱚ ᱢᱚᱡᱽ ᱜᱮ ᱱᱚᱣᱟ᱾
ᱫᱚᱢᱮ ᱞᱚᱥᱚᱫᱚᱜᱼᱟ ᱛᱚ ᱮᱢᱱᱤ ᱛᱮᱜᱮ ᱚᱸᱰᱮ ᱫᱚ᱾
ᱟᱨ ᱛᱚ ᱟᱫᱚ ᱨᱟᱹᱥᱠᱟᱹ ᱠᱷᱚᱱ ᱫᱚ ᱚᱠᱟ ᱢᱟᱨᱟᱝ ᱟ ᱞᱚᱥᱚᱫ ᱨᱮᱦᱚᱸ ᱨᱟᱹᱥᱠᱟᱹ ᱫᱚ ᱵᱟᱭ ᱵᱟᱛᱟᱣᱟ ᱚᱱᱟ ᱫᱚ᱾
ᱦᱳᱭ ᱟᱨ ᱟᱵᱚ ᱫᱚ ᱴᱟᱢᱟᱠ ᱛᱩᱢᱫᱟᱜ ᱥᱟᱰᱮ ᱢᱟᱱᱮ ᱛᱚ ᱨᱟᱹᱥᱠᱟᱹ ᱫᱚ ᱞᱟᱦᱟ
ᱦᱮᱸ ᱮᱠᱫᱚᱢ ᱚᱱᱟ ᱥᱟᱰᱮ ᱞᱮᱱᱠᱷᱟᱱ ᱫᱚ ᱟᱫᱚ ᱡᱟᱦᱟᱸ ᱛᱤᱱᱟᱹᱜ ᱫᱟᱜ ᱡᱟᱹᱯᱩᱫ ᱨᱮᱦᱚᱸ
ᱦᱩᱸ ᱦᱳᱭ ᱮᱱᱮᱡ ᱦᱚᱸ ᱥᱮᱨᱮᱧ ᱦᱚᱸ ᱟᱨ ᱪᱟᱞᱟᱜ ᱦᱚᱸ ᱵᱟᱝ ᱟᱠᱚᱴᱚᱜᱼᱟ᱾
ᱵᱟᱝ ᱵᱟᱝ ᱵᱟᱝᱟ ᱟᱠᱚᱴᱚᱜ ᱜᱮᱭᱟ ᱦᱮᱸ ᱪᱟᱞᱟᱜ ᱫᱚ ᱦᱩᱭᱩᱜ ᱜᱮᱭᱟ ᱡᱟᱦᱟᱸ ᱛᱤᱱᱟᱹᱜ ᱫᱟᱜ ᱡᱟᱹᱯᱩ ᱨᱮᱦᱚᱸ ᱪᱟᱞᱟᱜ ᱥᱟᱱᱟ ᱟ ᱥᱮ ᱚᱱᱟ ᱛᱩᱢᱫᱟᱜ ᱴᱟᱢᱟ ᱥᱟᱰᱮ ᱛᱮᱜᱮ ᱟᱨᱦᱚ ᱮᱱᱮᱡ ᱦᱚᱸ ᱥᱟᱱᱟᱢ ᱚᱱᱟ ᱟᱸᱡᱚᱢ ᱛᱮᱜᱮ
ᱟᱨᱦᱚ ᱱᱚᱜᱼᱚᱭ ᱟᱞᱮ ᱱᱚᱛᱮ ᱠᱷᱚᱱ ᱫᱚ ᱴᱟᱢᱟᱠ ᱛᱩᱢᱫᱟᱜ ᱠᱚ ᱤᱫᱤᱭᱟ ᱥᱮ ᱨᱩ ᱨᱩ ᱛᱮᱠᱚ ᱪᱟᱞᱟᱜᱼᱟ ᱫᱚᱢᱮ ᱟᱨᱦᱚ ᱨᱟᱹ ᱨᱟᱹᱥᱠᱟᱹ ᱜᱮ
ᱟ ᱤᱭᱟᱹ ᱜᱟᱹᱰᱤ ᱛᱮᱯᱮ ᱪᱟᱞᱟᱜ ᱜᱮᱭᱟ ᱥᱮ ᱮᱢᱱᱤ ᱛᱟᱲᱟᱢ ᱛᱮ
ᱜᱟᱹᱰᱤ ᱛᱮ ᱟᱫᱚ ᱵᱷᱟᱲᱟ ᱜᱟᱹᱰᱤ ᱛᱮᱜᱮ ᱠᱚ ᱪᱟᱞᱟᱜᱼᱟ ᱟᱫᱚ ᱰᱷᱮᱨ ᱧᱚᱜ ᱠᱚ ᱪᱟᱞᱟᱜᱼᱟ ᱴᱟᱢᱟᱠ ᱛᱩᱢᱫᱟᱜ ᱦᱚᱠᱚ ᱤᱫᱤ ᱛᱟᱨᱟᱭᱟ ᱞᱮᱭᱟ ᱠᱚ ᱚᱸᱰᱮ ᱥᱮᱱ ᱠᱟᱛᱮ
ᱦᱮᱸᱛᱚ ᱵᱟᱠᱷᱟᱡ ᱟᱨᱦᱚ ᱟᱢᱟᱜ ᱡᱮ ᱚᱱᱮ ᱨᱩ ᱨᱮᱭᱟᱜ ᱥᱟᱫ ᱢᱮᱱᱟᱜ ᱛᱟᱢᱟ ᱚᱠᱚᱭ ᱛᱩᱢᱫᱟᱜ ᱴᱟᱢᱟᱠ ᱯᱷᱟᱸᱠᱟᱢ ᱧᱟᱢᱟ ᱥᱮ ᱵᱟᱢ ᱧᱟᱢᱟ ᱚᱱᱟ ᱦᱚᱸ ᱴᱷᱤᱠ ᱵᱟᱹᱱᱩᱜᱼᱟ᱾
ᱦᱳᱭ ᱟᱨ ᱚᱸᱰᱮ ᱫᱚ ᱩᱱᱟᱹᱜ ᱦᱚᱲ
ᱦᱮᱸ ᱟᱨ ᱱᱤᱡᱮᱨᱟᱜ ᱛᱟᱦᱮᱱ ᱠᱷᱟᱡ ᱫᱚ ᱱᱤᱡᱮ ᱜᱮᱢ ᱨᱟᱹᱥᱠᱟᱹ ᱡᱚᱱᱚᱜᱼᱟ ᱨᱩ ᱫᱟᱲᱮᱭᱟᱜᱼᱟᱢ ᱚᱸᱰᱮ ᱢᱮᱥᱟ ᱠᱟᱛᱮᱫ᱾ ᱦᱮᱸᱥᱮ ᱵᱟᱝ ᱦᱩᱸ᱾
ᱮᱱᱮᱡ ᱥᱮᱨᱮᱧ ᱫᱚ ᱫᱚᱢᱮ ᱨᱟᱹᱥᱠᱟᱹ ᱩᱱᱠᱩ ᱧᱮᱞᱛᱮ ᱨᱟᱹᱥᱠᱟᱹ ᱥᱟᱱᱟ ᱟᱨ ᱨᱩ ᱦᱚᱲ ᱢᱟ ᱵᱟᱝ ᱵᱟᱝᱠᱚ ᱛᱷᱤᱨ ᱩᱜᱼᱟ᱾
ᱦᱮᱸ᱾
ᱧᱮᱞ ᱛᱮᱜᱮ ᱠᱚ ᱞᱟᱹᱭᱟ ᱨᱩᱜᱮ ᱥᱟᱱᱟᱣᱟ ᱛᱟᱦᱚᱞᱮ ᱟᱫᱚ ᱩᱱᱫᱚ ᱚᱠᱟᱨᱮᱢ ᱧᱟᱢᱟ
ᱚᱠᱟᱨᱮᱢ ᱧᱟᱢᱟ ᱛᱟᱨ ᱡᱚᱱᱱᱮ ᱱᱤᱡᱮᱨᱟᱜ ᱡᱤᱱᱤᱥ ᱠᱚᱫᱚ ᱥᱟᱢᱟᱱ ᱠᱚᱫᱚ ᱤᱫᱤ ᱠᱟᱜ ᱜᱮ ᱞᱟᱹᱠᱛᱤ ᱠᱟᱱᱟ᱾
ᱦᱩᱸ ᱦᱮᱸ ᱵᱟᱠᱷᱟᱱ ᱟᱞᱮ ᱱᱚᱸᱰᱮ ᱠᱷᱚᱱ ᱱᱚᱜᱼᱚᱭ ᱡᱚᱢ ᱫᱚᱠ ᱫᱚᱠᱟᱱ ᱠᱚᱠᱚ ᱤᱫᱤ ᱞᱟᱹᱜᱤᱫ ᱛᱮᱦᱮᱧ ᱠᱷᱚᱱ ᱠᱚ ᱥᱮᱱᱚᱜ ᱠᱟᱱᱟ ᱚᱱᱟ ᱤᱭᱟᱹ ᱠᱚ ᱠᱩᱴᱤ ᱪᱮᱫ ᱠᱚ ᱞᱟᱹᱭᱟ ᱠᱷᱩᱱᱴᱤ ᱠᱚ ᱵᱤᱫ᱾ ᱟᱨ ᱡᱟᱭᱜᱟ ᱠᱚᱫᱚ
ᱦᱮᱸ ᱦᱮᱸ ᱟᱨᱚ ᱚᱱᱟ ᱯᱤᱱᱰᱮᱞ ᱠᱚ ᱠᱚ ᱵᱮᱱᱟᱣ ᱥᱟᱹᱛ ᱠᱟᱜᱼᱟ ᱵᱟᱠᱷᱟᱡ ᱫᱚ ᱞᱚᱥᱚᱫᱚᱜᱼᱟ ᱥᱮ ᱱᱚᱝᱠᱟᱭ ᱫᱟᱜ ᱞᱮᱠᱷᱟᱡ ᱰᱮᱞᱤ ᱜᱮᱭᱟ ᱟᱫᱚ ᱠᱟᱹᱴᱤᱡ ᱩᱢᱩᱞ ᱨᱮ ᱛᱟᱦᱮᱸ ᱢᱮᱱᱠᱷᱟᱱ ᱦᱟᱸᱜ ᱩᱱᱟᱹᱜ ᱫᱚ ᱞᱚᱥᱚᱫ ᱫᱚ ᱵᱟᱝ ᱦᱩᱭᱩᱜᱼᱟ᱾
ᱦᱳᱭ ᱟᱫᱚ ᱩᱱ ᱢᱟᱨᱟᱝ ᱤᱭᱟᱹ ᱪᱟᱞᱟᱜ ᱠᱟᱱᱟ ᱦᱳᱴᱮᱞ ᱛᱟᱦᱚᱞᱮ ᱟᱢ ᱫᱚ ᱢᱟᱨᱟᱝ ᱜᱮ ᱡᱟᱭᱜᱟ
ᱦᱮᱸᱛᱚ ᱵᱟᱠᱷᱟᱡ ᱞᱟᱦᱟ ᱠᱷᱚᱭ ᱜᱮ ᱮᱥᱮᱫ ᱦᱩᱭᱩᱜᱼᱟ ᱟᱫᱚ ᱧᱟᱢᱟᱢ ᱥᱮ ᱵᱟᱝ ᱟᱨ ᱛᱚ ᱦᱚᱲ ᱚᱱᱠᱟ ᱠᱚ ᱪᱤᱱᱛᱟᱹ ᱵᱷᱟᱵᱱᱟ ᱠᱟᱣᱫᱟ ᱥᱮ ᱵᱟᱝ ᱡᱮ ᱦᱳᱴᱮᱞ ᱠᱚ ᱤᱫᱤ ᱦᱩᱭᱩᱜᱼᱟ ᱥᱮ ᱟᱨᱦᱚ ᱚᱱᱱᱟᱱᱱᱚ ᱫᱚᱠᱟᱱ ᱠᱚ᱾
ᱦᱳᱭ ᱞᱟᱦᱟ ᱨᱮᱜᱮ ᱥᱮᱱ ᱠᱟᱜ ᱢᱮ ᱟᱨ ᱮᱥᱮᱫ ᱡᱟᱣᱨᱟ ᱠᱟᱜ ᱢᱮ᱾
ᱦᱮᱸ ᱥᱮᱭ ᱢᱚᱱᱮ ᱢᱮᱱᱟᱜ ᱜᱮᱭᱟ ᱡᱚᱠᱷᱚᱱ ᱵᱟᱝ᱾ ᱡᱮ ᱫᱚᱠᱟᱱ ᱤᱫᱤ ᱦᱩᱭᱩᱜᱼᱟ ᱟᱫᱚ ᱞᱟᱦᱟ ᱠᱷᱚᱡ ᱜᱮ ᱮᱥᱮᱫ ᱠᱟᱜ ᱢᱮ ᱚᱱᱟᱜᱮ ᱵᱮᱥ᱾
ᱟᱨ ᱚᱱᱛᱮ ᱠᱷᱚᱱ ᱢᱤᱫᱴᱮᱱ ᱵᱟᱹᱦᱩ ᱞᱮ ᱟᱹᱜᱩ ᱠᱮᱫᱮᱭᱟ ᱟᱫᱚ ᱩᱱᱤ ᱜᱮᱠᱚ ᱢᱮᱛᱟᱭ ᱠᱟᱱᱟ ᱞᱟᱹᱭ ᱫᱟᱠᱚ ᱚᱲᱟᱜ ᱨᱮ ᱞᱟᱹᱭᱭᱟᱠᱚ ᱢᱮ ᱱᱩᱱᱟᱹᱜ ᱜᱟᱱ ᱦᱚᱲᱞᱮ ᱪᱟᱞᱟᱜ ᱠᱟᱱᱟ ᱱᱚᱝᱠᱟᱭ ᱫᱟᱜ ᱡᱟᱹᱯᱩᱫ ᱞᱮᱠᱷᱟᱱ ᱛᱟᱦᱮᱱ ᱨᱮᱱᱟᱜ ᱵᱮᱵᱚᱥᱛᱟ ᱠᱟᱹᱴᱤᱡ ᱫᱚ ᱱᱚᱣᱟ ᱫᱟᱜ ᱠᱷᱚᱱ ᱫᱚ ᱩᱢᱩᱞᱚᱜ ᱟᱨᱠᱤ
ᱦᱮᱸ ᱡᱟᱜᱮ ᱡᱟᱦᱟᱸ ᱨᱮ ᱯᱤᱸᱰᱟᱹ ᱠᱚᱨᱮ
ᱦᱳ ᱦᱮᱸ ᱚᱱᱛᱮ ᱦᱚᱸᱛᱚ ᱱᱮᱛᱟᱨ ᱫᱚᱠᱚ ᱰᱷᱟᱹᱞᱟᱹᱭ ᱨᱟᱥᱛᱟ ᱠᱟᱜ ᱠᱷᱟᱱ ᱵᱷᱟᱜᱮ ᱟᱨ ᱵᱟᱝᱠᱷᱟᱱ ᱢᱟ ᱫᱚᱢᱮ ᱞᱚᱥᱚᱫ
ᱦᱮᱸ ᱫᱚᱢᱮ ᱞᱚᱥᱚᱫᱚᱜᱼᱟ᱾
ᱦᱩᱸ
ᱦᱩᱸ
ᱮᱢᱱᱤᱛᱮ ᱚᱸᱰᱮ ᱢᱟ ᱞᱚᱥᱚᱫ ᱜᱮ ᱟᱫᱚ ᱚᱱᱮ ᱥᱤᱲᱤ ᱠᱚ ᱵᱮᱱᱟᱣ ᱠᱟᱫᱟ ᱥᱮ ᱪᱮᱫ ᱚᱱᱟᱜᱮ ᱟᱨᱠᱤ ᱛᱟᱦᱚᱞᱮ ᱫᱮᱡᱚᱜ ᱫᱚ ᱫᱚ ᱵᱟᱝ ᱚᱥᱩᱵᱤᱫᱷᱟᱜᱼᱟ᱾
ᱦᱳᱭ ᱦᱳᱭ ᱦᱳᱭ ᱱᱟᱭᱜᱮ ᱟᱫᱚ ᱱᱤᱛᱚᱜ ᱫᱚ ᱯᱚᱛᱤ ᱴᱤ ᱜᱩ ᱜᱚᱴᱟ ᱜᱮᱛᱚ ᱠᱚ ᱤᱭᱟᱹ ᱰᱷᱟᱞᱟᱭ ᱨᱟᱥᱛᱟ ᱟᱠᱟᱫᱟ ᱟᱫᱚ ᱦᱚᱭᱛᱳ ᱡᱟᱹᱱᱤᱡ ᱢᱮᱱᱟᱜ ᱜᱮᱭᱟ ᱨᱟᱥᱛᱟ ᱫᱚ ᱨᱟᱥᱛᱟ ᱫᱚ
ᱦᱮᱸ ᱢᱮᱱᱟᱜ ᱜᱮᱭᱟ ᱟᱫᱚ ᱩᱱᱟᱹᱜ ᱫᱤᱱ ᱨᱮᱦᱚᱸ ᱡᱚᱫᱤ ᱵᱟᱝ ᱵᱮᱱᱟᱜ ᱠᱟᱱᱟ ᱛᱚ ᱪᱤᱠᱟᱹ ᱫᱟᱲᱮᱭᱟᱜ ᱟᱢ᱾
ᱦᱳᱭ ᱚᱱᱟ ᱜᱮᱛᱚ
ᱦᱮᱸ
ᱪᱮᱫ ᱦᱚᱸ ᱵᱟᱢ ᱪᱤᱠᱟᱹ ᱫᱟᱲᱮᱭᱟᱜᱼᱟ᱾
ᱵᱩᱨᱩ ᱵᱚᱸᱜᱟ ᱢᱟ ᱡᱷᱟᱲᱠᱷᱚᱱᱰ ᱵᱚᱰᱟᱨ ᱯᱟᱲᱟᱜ ᱠᱟᱱ᱾
ᱚᱸ ᱟᱫᱚ ᱤᱧᱫᱚ ᱚᱱᱛᱮ ᱫᱚ ᱪᱟᱞᱟᱣ ᱦᱚᱸ ᱵᱟᱹᱧ ᱪᱟᱞᱟᱣ ᱵᱟᱲᱟ ᱠᱟᱱᱟ ᱧᱮᱞ ᱦᱚᱸ ᱵᱟᱹᱧ ᱧᱮᱞ ᱠᱟᱫᱟ ᱟᱫᱚ ᱟᱞᱮ ᱴᱷᱮᱡ ᱠᱷᱚᱱ ᱫᱚ ᱫᱚᱢᱮᱮ ᱥᱟᱺᱜᱤᱧ ᱜᱮᱭᱟ ᱟᱞᱮᱥᱮᱫ ᱨᱮᱱ ᱫᱚ ᱩᱱᱟᱹᱜ ᱫᱚ ᱵᱟᱝᱠᱚ ᱢᱚᱱᱮᱭᱟ ᱵᱟᱞᱮ ᱪᱟᱞᱟᱣ ᱵᱟᱲᱟ ᱟᱠᱟᱱᱟ᱾ ᱜᱮ
ᱦᱮᱸᱛᱚ ᱟᱞᱮᱥᱮᱫ ᱦᱤᱡᱩᱜ ᱢᱮ ᱱᱚᱰᱮ ᱠᱷᱚᱱ ᱵᱚᱱ ᱪᱟᱞᱟᱜᱼᱟ ᱛᱚᱵᱮ᱾
ᱦᱮᱸ ᱪᱟᱞᱟᱜ ᱟᱹᱧ ᱤᱧ ᱫᱚ ᱱᱚᱛᱮ ᱨᱮ ᱦᱮᱡ ᱠᱟᱛᱮ ᱜᱮ ᱵᱩᱨᱩ ᱵᱚᱸᱜᱟᱧ ᱟᱸᱡᱚᱢ ᱠᱟᱫᱟ ᱟᱨ ᱯᱷᱳᱱ ᱠᱚᱨᱮᱜ ᱤᱧ ᱧᱮᱞ ᱵᱟᱲᱟ ᱠᱟᱫᱟ ᱟᱫᱚ ᱱᱚᱜᱚᱭ ᱟᱯᱮ ᱠᱚᱴᱷᱮᱱ ᱤᱧ ᱟᱸᱡᱚᱢᱫᱟ ᱟᱫᱚ ᱵᱮᱥ ᱜᱤᱧ ᱵᱩᱡᱫᱟ ᱡᱮ ᱤᱧ ᱨᱮᱱ ᱜᱟᱛᱮ ᱠᱚ ᱢᱮᱱᱟᱜ ᱠᱚᱛᱤᱧᱟ ᱚᱱᱟ ᱥᱩᱨ ᱠᱚᱨᱮᱜ᱾ ᱧᱮᱞ ᱧᱟᱢᱚᱜᱼᱟ ᱛᱟᱦᱚᱞᱮ
ᱦᱳ
ᱦᱮᱸ
ᱤᱭᱟᱹ ᱨᱮᱫᱚ ᱵᱟᱢ ᱦᱮᱡ ᱞᱮᱱᱟ ᱛᱟᱦᱞᱮ ᱠᱟᱱᱴᱷᱟᱲ ᱯᱚᱨᱚᱵᱽ ᱨᱮ ᱩᱱᱟᱹᱜ ᱢᱟᱹᱭᱞ ᱞᱮ ᱧᱮᱞ ᱦᱚᱪᱚ ᱠᱮᱢᱟ
ᱚ ᱤᱧᱫᱚ ᱵᱟᱹᱧ ᱪᱟᱞᱟᱣ ᱞᱮᱱᱟ ᱟᱫᱚ ᱚᱲᱟᱜ ᱥᱮᱫ ᱜᱮ ᱛᱚᱠᱷᱚᱱ ᱫᱚ ᱪᱟᱞᱟᱣ ᱦᱩᱭ ᱞᱮᱱᱟ ᱡᱚᱛᱚ ᱦᱚᱲ ᱚᱲᱟᱜ ᱨᱮᱱ ᱢᱤᱫ ᱦᱩᱭ ᱮᱱᱟ ᱵᱟᱨᱦᱮ ᱫᱚ ᱵᱟᱝ ᱪᱟᱞᱟᱣ ᱦᱩᱭ ᱞᱮᱱᱟᱜ ᱯᱟᱛᱟ ᱧᱮᱞ ᱠᱚᱫᱚ
ᱟᱞᱮ ᱱᱚᱱᱛᱮ ᱫᱚ ᱫᱚᱢᱮ ᱯᱚᱨᱚᱵᱽ ᱯᱟᱛᱟ ᱦᱩᱭᱩᱜᱼᱟ᱾ ᱥᱚᱢᱚᱭᱚᱜ ᱠᱟᱱᱟᱢ ᱚᱱᱠᱟ ᱦᱤᱡᱩᱜ ᱢᱮ ᱞᱟᱹᱭ ᱟᱢᱟᱞᱮ
ᱦᱮᱸ ᱞᱟᱹᱭ ᱞᱮᱠᱷᱟᱡ ᱫᱚᱧ ᱪᱟᱞᱟᱜ ᱜᱮᱭᱟ ᱥᱚᱢᱚᱭ ᱠᱚ ᱧᱟᱢ ᱠᱟᱛᱮᱜ᱾
ᱦᱮᱸ ᱛᱚ ᱟᱢ ᱜᱚᱢᱦᱟ ᱦᱤᱡᱩᱜ ᱠᱟᱱᱟ᱾
ᱚ ᱚᱱᱟ ᱠᱚ ᱯᱚᱨᱚᱵᱽ ᱫᱚ ᱟᱞᱮ ᱥᱮᱫ ᱫᱚ ᱵᱟᱝ ᱦᱩᱭᱩᱜ ᱜᱮᱭᱟ᱾ ᱪᱮᱫ ᱯᱚᱨᱚᱵᱽ ᱦᱚᱸ ᱵᱟᱝ ᱦᱩᱭᱩᱜᱼᱟ᱾ ᱚᱱᱠᱟᱱ ᱧᱩᱛᱩᱢᱟᱱ ᱯᱚᱨᱚᱵᱽ ᱠᱚᱫᱚ ᱵᱟᱹᱱᱩᱜ ᱟᱠᱟᱫ ᱜᱮᱭᱟ᱾
ᱚ ᱟᱞᱮ ᱫᱚ ᱱᱚᱛᱮ ᱫᱚ ᱫᱚᱢᱮ ᱚᱱᱠᱟ ᱯᱚᱨᱚᱵᱽ ᱠᱚᱫᱚ ᱦᱩᱭᱩᱜ ᱜᱮᱭᱟ ᱟᱫᱚ ᱚᱱᱟ ᱛᱮᱜᱮ ᱠᱟᱹᱢᱤ ᱠᱷᱚᱱ ᱫᱚ ᱯᱚᱨᱚᱵᱽ ᱠᱚᱜᱮ ᱫᱚᱢᱮ ᱞᱮ ᱠᱩᱫᱟᱹᱣ ᱵᱟᱲᱟᱭ ᱜᱮᱭᱟ ᱟᱨᱠᱤ
ᱦᱮᱸ ᱚᱱᱟᱜᱮ ᱢᱚᱸᱡᱽ ᱟᱞᱮᱥᱮᱫ ᱫᱚ ᱵᱟᱹᱱᱩᱜ ᱜᱮ ᱵᱟᱹᱱᱩᱜᱼᱟ᱾ ᱚᱱᱮ ᱡᱟ ᱚᱱᱮ ᱵᱚᱞ ᱠᱷᱮᱞ ᱠᱚᱠᱚ ᱫᱚᱦᱚᱭᱟ ᱟᱫᱚ ᱚᱱᱟ ᱜᱮᱞᱮ ᱧᱮᱞ ᱞᱮ ᱫᱟᱹᱲ ᱵᱟᱲᱟᱭᱟ ᱚᱱᱟ ᱧᱮᱞ ᱜᱮ ᱵᱚᱞ ᱮᱱᱮᱡ ᱧᱮᱞ ᱜᱮ᱾
ᱦᱮᱸ ᱟᱫᱚ ᱪᱮᱫ ᱮᱢ ᱪᱤᱠᱟᱹ ᱫᱟᱲᱮᱭᱟᱜᱼᱟ᱾
ᱦᱮᱸ ᱚᱱᱟᱜᱮ ᱨᱟᱹᱥᱠᱟᱹ ᱟᱞᱮ ᱫᱚ ᱠᱟᱹᱴᱤᱡ ᱮᱢ ᱪᱟᱞᱟᱜᱼᱟ ᱚᱱᱟᱜᱮ ᱪᱟᱞᱟᱜ ᱟᱢ ᱦᱤᱡᱩᱜ ᱟᱢ ᱚᱱᱟᱜᱮ ᱟᱫᱚ ᱚᱱᱟ ᱚ ᱟᱫᱚ ᱥᱮ ᱨᱚᱠᱚᱢ ᱯᱟᱛᱟ ᱠᱚᱫᱚ ᱵᱟᱹᱱᱩᱜ ᱟᱥᱮ ᱡᱮ ᱟᱫᱚ ᱚᱸᱰᱮ ᱜᱤᱧ ᱪᱟᱞᱟᱜᱼᱟ ᱱᱚᱣᱟ ᱠᱚᱫᱚ ᱵᱟᱹᱧ ᱧᱮᱞᱟ ᱚᱱᱠᱟ ᱛᱚ ᱟᱨ ᱵᱟᱝ
ᱦᱳᱭ ᱟᱞᱮ ᱱᱚᱱᱛᱮ ᱦᱚᱸ ᱵᱚᱞ ᱮᱱᱮᱡ ᱠᱚᱫᱚ ᱦᱩᱭᱩᱜ ᱜᱮᱭᱟ ᱟᱫᱚ ᱵᱚᱞ ᱮᱱᱮᱡ ᱫᱚ ᱫᱚᱢᱮ ᱫᱚ ᱵᱟᱝᱠᱚ ᱪᱟᱞᱟᱜ ᱜᱮᱭᱟ ᱡᱚᱠᱷᱚᱱ ᱠᱩᱲᱤ ᱜᱤᱫᱽᱨᱟᱹᱣᱟᱜ ᱦᱩᱭᱩᱜᱼᱟ ᱛᱚᱠᱷᱚᱱ ᱠᱚ ᱪᱟᱞᱟᱜᱼᱟ᱾
ᱟᱞᱮ ᱥᱮᱫ ᱫᱚ ᱯᱷᱟᱭᱱᱮᱞ ᱠᱷᱮᱞ ᱦᱤᱞᱳᱜ ᱫᱚ ᱯᱩᱨᱟᱹ ᱠᱚ ᱪᱟᱞᱟᱜᱼᱟ ᱜᱚᱜᱚ ᱦᱚᱲ ᱠᱩᱲᱤ ᱜᱤᱫᱽᱨᱟᱹ ᱟᱫᱚ ᱯᱟᱛᱟ ᱠᱚ ᱯᱚᱨᱚᱵᱽ ᱯᱚᱨᱚᱵᱽ ᱜᱮᱥᱮ ᱟᱞᱮ ᱥᱮᱫ ᱫᱚ ᱚᱱᱟᱜ ᱜᱮ ᱟᱫᱚ ᱚᱱᱠᱟ ᱞᱮᱠᱟ ᱯᱟᱛᱟ ᱫᱚ ᱵᱟᱹᱱᱩᱜ ᱟᱥᱮ ᱟᱫᱚ ᱪᱟᱞᱟᱜ ᱜᱮᱭᱟ ᱠᱚ
ᱦᱳᱭ! ᱟᱫᱚ ᱟᱞᱮ ᱫᱚ ᱠᱩᱲᱤ ᱜᱤᱫᱽᱨᱟᱹ ᱵᱚᱞ ᱠᱷᱮᱞ ᱠᱷᱟᱱ ᱫᱚ ᱠᱟᱹᱴᱤᱡ ᱧᱮᱞ ᱧᱚᱜ ᱥᱟᱱᱟᱣᱟ ᱟᱨ ᱠᱚᱲᱟ ᱜᱤᱫᱽᱨᱟᱹᱣᱟᱜ ᱵᱚᱞ ᱠᱷᱮᱞ ᱫᱚ ᱪᱮᱫ ᱮᱢ ᱪᱟᱞᱟᱜᱼᱟ᱾
ᱦᱮᱸ ᱚᱱᱟ ᱜᱮᱛᱚ᱾
ᱱᱚᱛᱮ ᱫᱚ ᱠᱩᱲᱤ ᱜᱤᱫᱽᱨᱟᱹ ᱫᱚᱢᱮ ᱠᱚ
ᱚ ᱟᱞᱮ ᱥᱮᱫ ᱮᱫ ᱫᱚ ᱠᱩᱲᱤ ᱜᱤᱫᱽᱟᱹ ᱫᱚ ᱵᱟᱠᱚ ᱠᱷᱮᱞᱟ ᱥᱩᱫᱷᱩ ᱦᱟᱜ ᱚᱱᱮ ᱴᱟᱭ ᱵᱮᱠᱟᱨ ᱠᱷᱮᱞ ᱜᱮᱠᱚ ᱫᱚᱦᱚᱭᱮᱫᱟ ᱟᱞᱮ ᱥᱮ ᱚᱱᱟ ᱡᱮ ᱜᱚᱰᱟ ᱨᱮ ᱫᱟᱹᱲ ᱵᱟᱲᱟ ᱠᱟᱛᱮ ᱠᱷᱮᱞ ᱚᱱᱠᱟᱱᱟᱜ ᱠᱷᱮᱞ ᱫᱚ ᱵᱟᱠᱚ ᱫᱚᱦᱚᱭᱫᱟ᱾ ᱦᱜᱚᱛ ᱠᱩᱲᱤ ᱜᱤᱫᱽᱨᱟᱹ ᱚᱱᱟ ᱫᱚ ᱵᱟᱝ ᱦᱩᱭᱩᱜ ᱛᱟᱦᱮᱸᱜ
ᱡᱩᱫᱤ ᱯᱮᱠᱴᱤᱥ ᱨᱮᱠᱚ ᱛᱟᱦᱮᱸᱱᱟ ᱡᱷᱚᱛᱚ ᱨᱮᱜᱮ ᱠᱩᱲᱤ ᱜᱤᱫᱽᱨᱟᱹ ᱫᱟᱣ ᱮᱢ ᱫᱚ ᱴᱷᱤᱠ ᱜᱮᱭᱟ᱾
ᱦᱮᱸ ᱟᱫᱚ ᱚᱱᱟ ᱯᱨᱮᱠᱴᱤᱥ ᱨᱮᱜᱮ ᱛᱚ ᱵᱟᱹᱱᱩᱜ ᱠᱚᱣᱟ ᱵᱟᱠᱷᱟᱡ ᱫᱚ ᱫᱟᱜ ᱫᱚᱠᱚ ᱮᱢ ᱠᱚᱜ ᱜᱮᱭᱟ᱾ ᱡᱮᱦᱮᱛᱩ ᱱᱚᱜᱼᱚᱭ ᱢᱮ ᱛᱟᱭ ᱫᱤᱱ ᱯᱟᱹᱭᱠᱟᱹᱨ ᱨᱮ ᱫᱟᱣ ᱠᱚ ᱮᱢᱚᱜ ᱠᱟᱱᱟ ᱟᱫᱚ ᱚᱱᱟ ᱨᱮᱜᱤ ᱵᱟᱠᱚ ᱮᱢᱚᱜ ᱠᱚᱜᱼᱟ? ᱮᱢ ᱠᱚᱜ ᱜᱮᱭᱟ ᱠᱚ ᱮᱠᱷᱟᱱ ᱠᱩᱲᱤ ᱜᱤᱫᱽᱨᱟᱹ ᱜᱮ ᱵᱟᱹᱱᱩᱜ ᱠᱚᱣᱟ ᱠᱷᱮᱞ ᱞᱮᱠᱟᱱ ᱠᱚ
ᱦᱮᱸ! ᱚᱱᱠᱟ ᱦᱚᱸᱠᱚ ᱢᱚᱱᱮᱭᱟ ᱡᱮ ᱨᱟᱹᱯᱩᱫ ᱨᱟᱹᱯᱩᱫ ᱞᱮᱱᱠᱷᱟᱱ ᱪᱤᱠᱟᱹᱛᱮᱢ ᱠᱟᱹᱢᱤᱭᱟ ᱠᱩᱲᱤ ᱜᱤᱫᱽᱨᱟᱹ ᱦᱚᱲ
ᱦᱮᱸ ᱠᱩᱲᱤ ᱜᱤᱫᱽᱨᱟᱹ ᱦᱚᱲᱟᱜ ᱫᱚ ᱟᱨᱚ ᱫᱚᱢᱮ ᱥᱚᱢᱚᱥᱥᱟ ᱱᱚᱜᱭ ᱵᱟᱯᱞᱟ ᱠᱚ ᱵᱟᱝ ᱦᱩᱭᱩᱜᱼᱟ᱾ ᱨᱟᱹᱯᱩᱫ ᱞᱮᱱᱠᱷᱟᱡ ᱠᱚ ᱤᱫᱤ ᱢᱮᱭᱟ ᱚᱲᱟᱜ ᱦᱚᱲ ᱫᱚ ᱫᱚᱢᱮ ᱠᱤᱪᱷᱩ ᱠᱚ ᱪᱤᱱᱛᱟᱹᱭᱟ ᱟᱫᱚ ᱚᱱᱟ ᱦᱚᱛᱮᱫ ᱫᱚ ᱵᱟᱠᱚ ᱠᱷᱮᱞ ᱦᱚᱪᱚᱣᱟᱱᱤᱡᱼᱟ ᱥᱮ
ᱦᱮᱸ ᱟᱫᱚ ᱟᱞᱮ ᱱᱚᱱᱛᱮ ᱫᱚ ᱠᱷᱮᱞ ᱫᱚ ᱡᱚᱛᱚ ᱦᱚᱲ ᱜᱮᱠᱚ ᱠᱷᱮᱞ ᱜᱮᱭᱟ ᱟᱫᱚ ᱫᱚᱢᱮ ᱫᱚ ᱵᱟᱝ ᱢᱮᱱ ᱟᱠᱟᱫ ᱠᱚᱣᱟ ᱡᱚᱛᱚ ᱦᱚᱲ ᱠᱚ ᱠᱷᱮᱞ ᱞᱮᱠᱷᱟᱱ ᱫᱚ ᱵᱟᱠᱚ
ᱦᱮᱸ ᱟᱞᱚ ᱮᱵᱟᱨ ᱦᱚᱲ ᱠᱷᱟᱭ ᱜᱮᱠᱚ ᱞᱟᱹᱭᱟ ᱚᱠᱟᱨᱮᱢ ᱠᱷᱮᱞᱟ ᱨᱟᱹᱯᱩᱫ ᱠᱟᱛᱮᱮᱫ ᱫᱩᱲᱩᱵ ᱠᱚᱜ ᱢᱮ ᱦᱟᱸᱜ᱾
ᱦᱳᱭ ᱟᱨ ᱯᱳᱭᱞᱩ ᱮᱛᱚᱦᱚᱵ ᱫᱚ ᱡᱟᱦᱟᱸᱭᱮᱢ ᱵᱟᱰᱟᱭᱟ ᱩᱱᱠᱩ ᱠᱚᱜᱮᱛᱚ ᱠᱷᱮᱞ ᱦᱩᱭᱩᱜᱼᱟ᱾
ᱦᱮᱸ
ᱟᱨ ᱚᱱᱟ ᱴᱤᱢ ᱵᱮ ᱛᱟᱨᱯᱚᱨᱮ ᱠᱷᱮᱞ ᱱᱚᱣᱟ ᱠᱚᱫᱚ ᱟᱨᱠᱤ ᱢᱤᱫ ᱜᱷᱟᱹᱲᱤᱡ ᱛᱮᱫᱚ ᱵᱟᱝ ᱦᱩᱭᱩᱜᱼᱟ᱾
ᱦᱳᱭ ᱦᱳᱭ ᱚᱱᱟ ᱠᱚᱫᱚ ᱫᱤᱨᱜᱷᱚᱫᱤᱱ ᱚᱱᱟ ᱯᱮᱠᱴᱤᱥ ᱟᱹᱜᱩᱭ ᱦᱩᱭᱩᱜᱼᱟ ᱵᱟᱝ ᱛᱚᱵᱮᱜ ᱜᱮ ᱦᱩᱭᱩᱜᱼᱟ᱾ ᱦᱚᱴᱟᱛ ᱜᱮᱢ ᱪᱟᱞᱟᱣᱮᱱᱟ ᱢᱤᱫ ᱫᱤᱱ ᱟᱨ ᱠᱷᱮᱞ ᱵᱟᱲᱟ ᱠᱮᱫᱟᱢ ᱟᱫᱚᱢ ᱞᱟᱹᱭᱟ ᱜᱟᱯᱟ ᱠᱷᱹᱮᱞ ᱤᱧ ᱥᱟᱵᱟ ᱜᱟᱯᱟᱧ ᱦᱟᱛᱟᱣᱟ ᱟᱫᱚ ᱦᱩᱭᱩᱜᱼᱟ ᱠᱤ? ᱚᱱᱠᱟ ᱠᱟᱛᱮᱜ ᱫᱚ ᱵᱟᱝ ᱦᱩᱭᱩᱜᱼᱟ᱾
ᱦᱮᱸ
ᱥᱟᱥᱟ
ᱱᱚᱜ ᱚ ᱡᱟᱦᱟᱸ ᱥᱚᱭᱚᱝᱵᱚᱨ ᱜᱥᱴᱤ ᱠᱚ ᱠᱷᱩᱞᱟᱹᱣ ᱦᱚᱪᱚ ᱠᱫ ᱠᱚᱣᱟ ᱚᱸᱰᱮ ᱠᱷᱚᱱ ᱦᱟᱱᱮ ᱯᱷᱟᱨᱢ ᱠᱚ ᱮᱢᱟ ᱠᱚ ᱠᱟᱱᱟ ᱤᱭᱟᱹ ᱞᱟᱹᱜᱤᱫ ᱢᱮᱨᱚᱢ ᱫᱚᱦᱚ ᱞᱟᱹᱜᱤᱫ
ᱚ
ᱚᱱᱠᱟ ᱤᱭᱟᱹ ᱟᱨᱠᱤ ᱠᱚ ᱠᱩᱞᱟᱹᱣ ᱦᱚᱪᱚ ᱟᱠᱟᱫ ᱠᱚᱣᱟ ᱥᱩᱵᱤᱫᱷᱟ ᱠᱚᱠᱚ ᱮᱢᱟ ᱠᱚ ᱠᱟᱱᱟ᱾
ᱚ ᱦᱮᱸᱛᱚ ᱵᱷᱟᱞᱤᱮ ᱜᱮ ᱵᱟᱝᱸ᱾
ᱦᱮᱸ ᱵᱷᱟᱜᱤ ᱜᱮᱭᱟ᱾
ᱦᱚ
ᱟᱨ ᱱᱮᱛᱟᱨ ᱫᱚ ᱱᱚᱣᱟ ᱵᱚᱞ ᱠᱷᱮᱞ ᱠᱚᱦᱚᱸ ᱛᱟᱱᱮ ᱤᱭᱟᱹ ᱡᱟᱸᱦᱮ ᱞᱮᱠᱟ ᱵᱷᱟᱛᱟ ᱠᱚ ᱧᱟᱢᱟ ᱚᱱᱠᱟ ᱠᱚ ᱮᱢᱟ ᱠᱚ ᱠᱟᱱᱟ ᱛᱚ
ᱵᱷᱟᱛᱟ ᱞᱮᱠᱟ ᱯᱚᱭᱥᱟ ᱠᱚ ᱮᱢᱟ ᱠᱚ ᱠᱟᱱᱟ ᱵᱟᱝ
ᱦᱮᱸ
ᱢᱟᱥᱮ ᱢᱟᱥ ᱜᱮ ᱥᱮ ᱪᱮ ᱞᱮᱠᱟ
ᱦᱮᱸ ᱢᱟᱥᱮ ᱢᱟᱥᱮ ᱫᱚ ᱢᱟᱥᱮ ᱢᱟᱥᱮ ᱜᱮ ᱦᱜ ᱠᱚ ᱮᱢᱟ ᱠᱚᱣᱟ᱾
ᱚ ᱚᱱᱟ ᱦᱚᱸ ᱢᱚᱸᱡᱽ ᱜᱮᱭᱟ ᱛᱟᱦᱚᱞᱮ
ᱦᱳᱭ
ᱦᱮᱸ
ᱟᱫᱚ ᱚᱱᱟ ᱡᱚᱯᱲᱟᱣ ᱛᱟᱦᱮᱸᱱ ᱦᱚᱸ ᱱᱟᱯᱟᱭ ᱜᱮᱭᱟ ᱡᱚᱛᱚ ᱠᱤᱪᱷᱩ ᱥᱟᱶᱜᱮ
ᱦᱳᱭ ᱦᱳᱭ ᱡᱚᱯᱲᱟᱣ ᱛᱟᱦᱮᱸᱱ ᱫᱚ ᱱᱟᱯᱟᱭ ᱜᱮᱭᱟ᱾
ᱦᱮᱸ ᱟᱨ ᱱᱮᱛᱟᱨ ᱫᱤᱱ ᱫᱚ ᱟ ᱡᱷᱟᱢᱮᱞᱟ ᱜᱮᱭᱟ᱾
ᱦᱮᱸ
ᱟᱨ ᱚᱱᱠᱟ ᱡᱩᱫᱤ ᱡᱟᱦᱟᱸᱭ ᱨᱟᱹᱯᱩᱫ ᱠᱚᱣᱟᱭ ᱩᱱᱤ ᱢᱟ ᱫᱚᱢᱮ ᱦᱚᱸ ᱵᱟᱭ ᱠᱟᱹᱢᱤ ᱫᱟᱲᱮᱭᱟᱜᱼᱟ ᱟᱨ ᱦᱟᱢᱟᱞ ᱠᱚᱦᱚᱸ ᱛᱚᱞᱟ ᱫᱤᱯᱤᱞ ᱠᱚ ᱦᱩᱭᱩᱜᱼᱟ ᱚᱱᱟ ᱠᱚᱦ ᱵᱟᱭ ᱫᱟᱲᱮᱜᱼᱟ᱾
ᱦᱮᱸ ᱛᱚᱞᱟ ᱫᱤᱯᱤᱞ ᱛᱚᱞᱟ ᱠᱚ ᱚᱨ ᱛᱩᱫ ᱦᱩᱭᱩᱜᱼᱟ, ᱫᱚᱢᱮ ᱨᱚᱠᱚᱢ ᱯᱨᱚᱵᱞᱮᱢ ᱦᱩᱭᱩᱜᱼᱟ᱾ ᱢᱟ ᱛᱮᱫᱚ
ᱚᱱᱟ ᱛᱮᱜᱮ ᱫᱚᱢᱮ ᱫᱚ ᱵᱟᱝᱠᱚ ᱠᱷᱤᱞᱪᱚᱜᱼᱟ᱾
ᱦᱮᱸ ᱠᱩᱲᱤ ᱜᱤᱫᱽᱨᱟᱹ ᱜᱚᱜᱚ ᱦᱚᱲ ᱠᱚᱫᱚ ᱫᱚᱢᱮ ᱥᱚᱢᱚᱥᱥᱟ ᱛᱩᱞᱟ ᱛᱩᱫ ᱞᱟᱜᱟᱜᱼᱟ ᱥᱮ ᱟᱨᱚ ᱨᱚᱦᱚᱭ ᱞᱟᱜᱟᱜᱼᱟ᱾ ᱵᱚᱦᱩ ᱨᱚᱠᱚᱢ ᱦᱮᱸ ᱚᱲᱟᱜ ᱠᱷᱚᱱ ᱦᱮᱸ ᱚᱲᱟᱜ ᱨᱮ ᱠᱟᱹᱢᱤᱢ ᱥᱟᱹᱛ ᱟᱨᱚ ᱢᱟᱴᱷᱮ ᱮᱢ ᱪᱟᱞᱟᱜᱼᱟ᱾ ᱟᱫᱚ ᱚᱠᱚᱭ ᱠᱟᱹᱢᱤ ᱛᱟᱢᱟ ᱚᱱᱠᱟ ᱨᱟᱯᱩ ᱨᱟᱹᱯᱩᱫ ᱞᱮᱱ ᱠᱷᱟᱱᱡ ᱟᱫᱚ ᱚᱱᱟ ᱠᱚ ᱪᱤᱱᱛᱟᱹ ᱵᱟᱲᱟ ᱠᱟᱛᱮᱫ ᱦᱚᱸ ᱚᱲᱟᱜ ᱦᱚᱲ ᱫᱚᱠᱚ ᱞᱟᱹᱭ ᱜᱮᱭᱟ ᱟᱞᱚᱢ ᱠᱷᱮᱞᱟ ᱥᱮ ᱟᱢ ᱦᱚᱢ ᱢᱚᱱᱮᱭᱟ ᱵᱟᱝ ᱡᱟᱦᱟᱸᱭ ᱠᱷᱮᱞ ᱢᱚᱱᱮ ᱦᱚᱲ ᱫᱚ ᱢᱚᱱᱮᱭᱟᱭ ᱠᱷᱮᱞ ᱟᱹᱧ ᱟᱫᱚ ᱚᱲᱟᱜ ᱦᱚᱲ ᱚᱱᱠᱟ ᱠᱚ ᱵᱟᱨᱚᱱ ᱵᱟᱲᱟᱟᱣ ᱟᱹᱱᱤᱡ
ᱦᱮ᱾ᱸ ᱟᱫᱚ ᱟᱨᱚ ᱟᱭᱢᱟ ᱠᱤᱪᱷᱩ ᱦᱟᱜ ᱠᱷᱟᱱ ᱯᱨᱚᱵᱞᱮᱢ ᱩᱱᱫᱚ ᱩᱰᱩᱠᱚᱜᱼᱟ᱾
ᱦᱮᱸ
ᱱᱤᱛᱩᱜ ᱢᱟ ᱴᱷᱤᱠᱜᱮᱭᱟ ᱛᱟᱭᱚᱢ ᱵᱤᱫᱟᱹᱞ ᱨᱮᱦᱚᱸ ᱟᱨᱚ ᱵᱚᱭᱮᱥ ᱚᱠᱛᱚᱨᱮ ᱩᱰᱩᱝᱚᱜᱼᱟ᱾ ᱵᱩᱨᱩ ᱵᱚᱸᱜᱟ ᱵᱩᱨᱩ ᱵᱚᱸᱜᱟ ᱢᱟ ᱥᱮᱴᱮᱨ ᱮᱱᱟ ᱚᱱᱟ ᱢᱟ ᱱᱮᱰᱟ ᱯᱚᱨᱚᱵᱽ ᱫᱚ ᱚᱱᱮ ᱚᱱᱠᱟ ᱧᱮᱞ- ᱧᱮᱞ ᱛᱮᱜᱮ ᱦᱤᱡᱩᱜᱼᱟ, ᱯᱟᱨᱚᱢᱚᱜᱼᱟ, ᱪᱟᱵᱟᱜᱼᱟ᱾
ᱦᱮᱸ ᱦᱮᱸ ᱚᱱᱠᱟ ᱜᱮ ᱞᱟᱹᱭᱟᱢ ᱛᱤᱥ ᱦᱤᱡᱩᱜᱼᱟ, ᱛᱤᱥ ᱦᱤᱡᱩᱜᱼᱟ, ᱟᱫᱚ ᱦᱮᱡ ᱞᱮᱱᱠᱷᱟᱱ ᱫᱟᱭᱟ ᱜᱮ ᱯᱟᱨᱚᱢ ᱪᱟᱵᱟᱜᱼᱟ᱾
ᱦᱳᱭ! ᱦᱤᱡᱩᱜ ᱜᱮᱢ ᱛᱟᱸᱜᱤ ᱠᱟᱜᱼᱟ ᱦᱟᱯᱮ ᱛᱤᱨ ᱨᱮᱪᱚᱝ ᱦᱤᱡ ᱠᱟᱱᱟ᱾
ᱛᱤᱨᱮ ᱪᱚ ᱦᱤᱡᱩᱜᱼᱟ! ᱦᱮᱸ
ᱱᱚᱜᱼᱚᱭ ᱡᱮᱢᱚᱱ ᱦᱮᱸ ᱩᱱᱟᱹᱜ ᱫᱤᱱ ᱠᱷᱚᱱ ᱠᱚ ᱠᱚᱭᱚᱜ ᱠᱟᱫᱟ ᱦᱚᱲ ᱠᱚ ᱥᱟᱹᱛ ᱡᱟᱣᱨᱟᱜ ᱠᱟᱱᱟ ᱚᱲᱟᱜ ᱠᱚ ᱡᱮᱨᱮᱲ ᱯᱚᱛᱟᱣ ᱚᱱᱛᱮ ᱦᱚᱲ ᱫᱚ ᱠᱚᱛᱚ ᱠᱤᱪᱷᱩ ᱠᱚ ᱥᱩᱛᱟᱹᱜ ᱠᱟᱱᱟ ᱯᱮᱲᱟ ᱯᱟᱹᱲᱦᱟᱹ ᱠᱚ ᱛᱟᱦᱞᱮ ᱚᱱᱟ ᱥᱟᱹᱛ ᱵᱟᱲᱟ ᱛᱮᱜᱮ ᱦᱮᱡ ᱮᱱᱟ ᱟᱫᱚ ᱚᱱᱮ ᱦᱮᱡ ᱮᱱᱟᱛᱚ ᱪᱟᱞᱟᱣ ᱮᱱᱟ᱾
ᱦᱮᱸ ᱮᱱᱟ ᱛᱚ ᱪᱟᱞᱟᱣ ᱚᱱᱟ ᱢᱤᱫ ᱫᱤᱱ ᱞᱟᱹᱜᱤᱫ᱾ ᱢᱤᱫ ᱫᱤᱱ- ᱵᱟᱨ ᱫᱤᱱ ᱞᱟᱹᱜᱤᱫ ᱜᱮ ᱚᱱᱟ ᱞᱟᱹᱜᱤᱫ ᱜᱮ ᱛᱤᱱᱟᱹᱜ ᱫᱤᱱ ᱠᱷᱚᱱᱚᱡ ᱠᱚ ᱥᱟᱯᱲᱟᱜᱼᱟ᱾ ᱚᱱᱟ ᱥᱩᱨ ᱠᱚᱨᱮᱱ ᱦᱚᱲ ᱫᱚ ᱵᱟᱝ ᱯᱮᱲᱟ ᱯᱟᱹᱲᱦᱟᱹ ᱠᱚᱠᱚ ᱪᱟᱞᱟᱜ ᱛᱟᱠᱚᱣᱟ ᱥᱟᱯᱷᱟ ᱥᱟᱹᱯᱷᱤ ᱟᱨ ᱡᱚᱢ ᱧᱩ ᱠᱚ ᱠᱟᱹᱴᱤᱡ ᱡᱚᱜᱟᱲ ᱡᱚᱛ ᱡᱚᱜᱟᱲ ᱠᱚᱦᱚᱸ ᱞᱟᱜᱟᱣ ᱠᱚᱣᱟ ᱥᱮ ᱵᱟᱝ ᱡᱟᱦᱟᱸᱞᱮᱠᱟᱛᱚ ᱡᱚᱢ ᱫᱚ ᱮᱢ ᱦᱩᱭᱩᱜ ᱜᱮᱭᱟ᱾